ᱚᱱᱟ ᱚ ᱦᱮᱸ ᱪᱮᱜ ᱠᱚᱯᱮ ᱪᱤᱠᱟᱹᱭ ᱫᱟ?
ᱪᱮᱜ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ।
ᱚ ᱟᱨ ᱟᱸᱡᱚᱢᱚᱜ ᱠᱚᱱᱟ ᱥᱮ ᱱᱚᱜ-ᱚᱭ ᱤᱡᱟᱹ ᱫᱩᱲᱩᱵ ᱵᱟᱲᱟ ᱦᱩᱭ ᱠᱟᱱᱟ ᱟᱨ ᱟᱸᱡᱚᱢᱚᱜ ᱠᱟᱱᱟ ᱥᱮ ᱟᱯᱮ ᱚᱱᱛᱮ ᱯᱟᱛᱟ ᱦᱩᱭᱩᱜ ᱠᱟᱱ ᱫᱚ?
ᱦᱳᱭ ᱡᱷᱟᱱᱴᱤ ᱯᱟᱛᱟ ᱦᱩᱭᱩᱜ ᱠᱟᱱ ᱫᱚ।
ᱚ ᱟᱨᱠᱤ ᱪᱟᱵᱟᱭ ᱱᱟ ᱥᱮ ᱢᱮᱱᱟᱜ ᱜᱮᱭᱟ?
ᱢᱮᱱᱟᱜ ᱜᱮᱭᱟ,
ᱚ ᱟᱪᱪᱷᱟ ᱟᱪᱪᱷᱟ,
ᱪᱮᱜ ᱪᱚᱝ ᱨᱚᱲ ᱟᱸᱡᱚᱢᱚᱜ ᱠᱟᱱᱟ? ᱨᱚᱲ ᱟᱸᱡᱚᱢᱚᱜ ᱠᱟᱱᱟ, ᱪᱮᱜ ᱪᱚᱝ ᱠᱷᱟᱲ ᱠᱷᱚᱲᱚᱜ ᱠᱟᱱᱟ?
ᱫᱚᱢᱮ
ᱦᱮᱸ ᱦᱮᱛᱚᱜ ᱫᱚ ᱴᱷᱤᱠ ᱜᱮᱭᱟ ᱵᱟᱝ ᱵᱟᱝ ᱴᱷᱤᱠ ᱜᱮ ᱛᱚ ᱟᱫᱚ ᱵᱟᱝᱞᱮ ᱪᱟᱞᱟᱣ ᱠᱟᱱᱟ ᱛᱚ ᱪᱟᱞᱟᱣ ᱢᱟ ᱥᱟᱱᱟ ᱜᱮ, ᱟᱫᱚ ᱚᱠᱛᱚ ᱜᱮ ᱱᱚᱝᱠᱟ ᱫᱟᱣ ᱵᱟᱝ ᱧᱟᱢᱚᱜ-ᱟ᱾ ᱮᱱᱠᱷᱟᱱ ᱪᱟᱞᱟᱣ ᱵᱟᱯᱮ ᱢᱮᱛᱟᱞᱮ ᱠᱟᱱᱟ ᱪᱟᱞᱟᱣ ᱠᱚᱜ ᱜᱮᱪᱚᱞᱮ ᱯᱟᱪᱮᱫ᱾
ᱟᱫᱚ ᱦᱚᱜᱼᱚᱭ ᱞᱮ ᱢᱮᱛᱟᱯᱮ ᱠᱟᱱ
ᱛᱮᱦᱮᱧ ᱯᱮ ᱢᱮᱛᱟᱞᱮ ᱠᱟᱱᱟ ᱩᱱ ᱫᱟᱨᱟ ᱦᱟᱱᱮ ᱠᱟᱹᱴᱤᱡ ᱢᱟᱲᱟᱝ ᱧᱚᱜ ᱨᱮᱯᱮ ᱞᱟᱹᱭ ᱟᱞᱮᱭᱟ ᱛᱚᱵᱮᱱᱟ ᱥᱮ ᱞᱮ ᱤᱭᱟᱹᱜ- ᱟ᱾ ᱛᱮᱭ ᱛᱤᱥᱚᱜ ᱤᱭᱟᱹ ᱫᱚ ᱚᱱᱟ ᱯᱟᱛᱟ ᱫᱚ?
ᱯᱟᱛᱟ ᱦᱩᱭᱩᱜ ᱠᱟᱱᱟ ᱛᱚ᱾
ᱚ ᱛᱮᱦᱮᱧ ᱜᱟᱯᱟ ᱜᱮ ᱦᱩᱭᱩᱜ ᱠᱟᱱᱟ?
ᱦᱩᱸ
ᱚ ᱟᱪᱪᱷᱟ ᱟᱪᱪᱷᱟ ᱟᱯᱮ ᱫᱚᱯᱮ ᱪᱟᱞᱟᱣ ᱠᱟᱱᱟ ᱥᱮ ᱵᱟᱝ?
ᱟᱞᱮ ᱵᱟᱞᱮ ᱪᱟᱞᱟᱣ ᱠᱟᱱᱟ᱾
ᱚᱻ
ᱮᱴᱟᱜ ᱦᱚᱲ ᱠᱚ ᱪᱟᱞᱟᱣ ᱞᱮᱱᱟ, ᱟᱞᱮ ᱫᱚ ᱵᱟᱞᱮ ᱪᱟᱞᱟᱣ ᱠᱟᱱᱟ᱾
ᱚ ᱟᱨ ᱪᱟᱞᱟᱣ ᱫᱚᱨᱠᱟᱨ ᱜᱮ, ᱵᱟᱢ ᱪᱟᱞᱟᱣ ᱞᱮᱱᱠᱷᱟᱱ ᱛᱚ ᱵᱟᱝ ᱜᱟᱱᱚᱜᱼᱟ᱾
ᱦᱩᱸ ᱵᱚᱪᱷᱚᱨ ᱫᱤᱱ ᱨᱮᱱᱟᱜ ᱯᱟᱛᱟ
ᱦᱮᱸ ᱟᱫᱚ ᱚᱸᱰᱮ ᱱᱤᱭᱟᱹ ᱪᱷᱚᱴ ᱫᱚ ᱡᱟᱦᱟᱸ ᱚᱸᱰᱮ ᱠᱚᱢᱤᱴᱤ ᱠᱚ ᱢᱮᱱᱟᱜ ᱠᱟᱜ ᱠᱚᱣᱟ ᱟᱹᱰᱤ ᱱᱟᱯᱟᱭ ᱢᱤᱫᱴᱟᱝ ᱯᱚᱫᱚᱠᱷᱮᱯ ᱠᱚ ᱦᱟᱛᱟᱣ ᱠᱟᱜ ᱼᱟ᱾ ᱡᱮ ᱧᱮᱞᱚᱜ ᱠᱟᱱᱟ ᱚᱸᱰᱮ ᱡᱟᱦᱟᱸ ᱛᱤᱱᱟᱹᱜ ᱟᱸ ᱱᱮᱥᱟ ᱡᱤᱱᱤᱥ ᱠᱚ ᱚᱸᱰᱮ ᱟᱹᱠᱷᱨᱤᱧᱮᱫ ᱛᱟᱦᱮᱸᱫ ᱚᱱᱟ ᱠᱚ ᱧᱮᱞᱚᱜ ᱟᱱᱛᱮ ᱵᱚᱱᱫᱚ ᱠᱟᱜ-ᱟ ᱠᱚ ᱯᱨᱚᱥᱟᱥᱚᱱ ᱯᱟᱦᱟᱴᱟ ᱠᱷᱚᱱᱟᱜ ᱵᱟᱝ ᱯᱨᱚᱥᱟᱥᱚᱱ ᱯᱟᱦᱟᱴᱟ ᱠᱷᱚᱱ ᱵᱚᱱᱫᱚ ᱦᱚᱪᱚ ᱠᱟᱜᱼᱟ᱾
ᱦᱳᱭ ᱮᱠᱷᱚᱱ ᱫᱚ ᱩᱸ ᱟᱫᱚ ᱡᱷᱚᱛᱚ ᱠᱚ ᱛᱟᱹᱣ ᱨᱮᱦᱚ ᱩᱱᱠᱩ ᱫᱚ ᱵᱟᱠᱚ ᱵᱚᱱᱫᱚᱭᱟ, ᱟᱠᱚ ᱡᱟᱦᱟᱸᱭ ᱧᱩ ᱦᱚᱲ ᱫᱚ ᱵᱟᱠᱚ ᱵᱚᱱᱫᱚᱭᱟ᱾ ᱩᱱᱠᱩ ᱚᱠᱟ ᱠᱚᱨᱮ ᱠᱷᱚᱡᱪᱚᱠᱚ ᱧᱟᱢ ᱜᱮᱭᱟ ᱟᱹᱜᱩᱭ ᱜᱮᱭᱟ ᱠᱚ᱾
ᱦᱮᱸᱜ ᱮᱸ ᱮᱱᱛᱮ ᱫᱚ
ᱦᱳᱭ ᱛᱚ ᱚᱱᱟ ᱦᱮᱸ ᱦᱳᱭ ᱛᱳ ᱚᱱᱟ ᱫᱷᱟᱨᱮ ᱠᱚ ᱫᱚᱠᱟᱱ ᱞᱮᱠᱷᱟᱡ ᱫᱚ ᱟᱫᱚ ᱠᱚᱢ ᱠᱚ ᱧᱩᱭᱟ ᱦᱮᱸ ᱟᱫᱚ ᱠᱚᱢ ᱠᱚ ᱧᱩᱭᱟ ᱟᱫᱚ ᱚᱱᱟ ᱫᱚ ᱟᱠᱚ ᱠᱤᱨᱤᱧ ᱟᱹᱜᱩᱭ ᱦᱩᱭᱩᱜ ᱛᱟᱠᱚᱣᱟ ᱥᱮ ᱫᱚᱠᱟᱱ ᱠᱷᱚᱡ
ᱫᱚᱨᱠᱟᱨ ᱜᱮ ᱠᱟᱨᱚᱱ ᱪᱮᱫᱟᱜ ᱥᱮ ᱟᱵᱚ ᱡᱩᱫᱤ ᱵᱚᱱ ᱧᱮᱞᱟ ᱱᱚᱜ ᱱᱚᱝᱠᱟ ᱵᱟᱝ ᱛᱟᱦᱮᱱ ᱢᱟᱥᱮ ᱱᱚᱜᱼᱚᱭ ᱡᱮᱢᱚᱱ ᱟᱵᱚ ᱵᱚᱱ ᱵᱟᱲᱟᱭᱟ ᱚᱱᱟ ᱡᱟᱦᱟᱸ ᱡᱷᱟᱱᱹᱴᱤ ᱯᱟᱛᱟ ᱚᱱᱟ ᱫᱚ ᱦᱟᱜ ᱨᱮᱹᱞ ᱥᱟᱭᱤᱰ ᱥᱮ ᱨᱮᱞ ᱜᱟᱹᱰᱤ ᱥᱟᱭᱤᱰ ᱨᱮᱜᱮ ᱦᱩᱭᱩᱜ ᱠᱟᱱᱟ ᱵᱟᱝ ᱥᱮ ᱛᱚ ᱵᱩᱡᱽ ᱮᱫᱟ ᱵᱚᱱ ᱨᱮᱹᱞ ᱜᱟᱹᱰᱤ ᱥᱟᱭᱤᱰ ᱢᱟᱱᱮ ᱛᱤᱱᱟᱹᱜ ᱵᱚᱛᱚᱨ ᱟᱱᱟᱜ ᱢᱤᱫᱴᱟᱝ ᱡᱟᱭᱜᱟ ᱠᱟᱱ ᱜᱮᱭᱟ
ᱚᱱᱟ ᱦᱚᱸ ᱚᱱᱟ ᱦᱚᱸ ᱟᱨ ᱛᱤᱦᱤᱧ ᱜᱟᱯᱟ ᱟᱫᱚ ᱦᱚᱸᱜᱼᱚᱭ ᱚᱠᱚᱭ ᱵᱟᱝ ᱧᱩᱢ ᱠᱟᱛᱮ ᱮ ᱪᱟᱞᱟᱜᱼ ᱟᱭ ᱵᱟᱭ ᱵᱟᱭ ᱡᱚᱢ ᱠᱟᱜᱟᱭ ᱥᱮ ᱫᱟᱠᱟ ᱠᱚ ᱥᱩᱫᱩ ᱚᱱᱟ ᱦᱟᱸᱰᱤ ᱯᱟᱹᱣ ᱱᱮᱥᱟ ᱞᱟᱜᱟᱣ ᱞᱮᱱᱠᱟᱷᱡ ᱫᱚ ᱟᱫᱚ ᱜᱤᱛᱤᱡ ᱮᱱᱟᱭ ᱮ ᱥᱤᱛᱩᱝ ᱨᱮ ᱠᱷᱟᱡ ᱥᱤᱛᱩᱝ ᱨᱮᱜᱮ ᱫᱟᱨᱮ ᱩᱢᱩᱞ ᱨᱮ ᱠᱷᱟᱡ ᱫᱟᱨᱮ ᱩᱢᱩᱞ ᱨᱮ ᱟᱫᱚ ᱵᱩᱡᱷᱟᱹᱜ ᱠᱟᱱᱟ ᱵᱟᱭ ᱥᱤᱛᱩᱝ ᱮᱫ ᱨᱮᱦᱚ ᱞᱚᱞᱚ ᱵᱩᱡᱷᱟᱹᱜ ᱠᱟᱱᱟ ᱥᱮ
ᱦᱮᱸ ᱦᱮᱸ ᱦᱮᱸ ᱟᱫᱚ ᱫᱩᱨᱜᱷᱚᱴᱚᱱᱟ ᱦᱩᱭ ᱫᱟᱲᱮᱭᱟᱜᱼᱟ ᱵᱟᱝ
ᱦᱩᱸ
ᱟᱨ ᱛᱟᱦᱚᱞᱮ ᱚᱸᱰᱮ ᱪᱮᱫ ᱠᱚᱠᱚ ᱫᱚᱠᱟᱱ ᱜᱮᱭᱟ ᱚᱸᱰᱮ
ᱡᱚᱛᱚ ᱜᱮᱠᱚ ᱫᱚᱠᱟᱱᱟ᱾ ᱚᱝᱠᱟ ᱢᱟᱱᱮ ᱤᱭᱟᱹ ᱫᱚ ᱵᱟᱹᱱᱩᱜᱼᱟ᱾ ᱡᱮ ᱚᱠᱟ ᱵᱟᱠᱚ ᱫᱚᱠᱟᱱᱟ ᱫᱚᱠᱟᱱ ᱜᱮᱭᱟ ᱠᱚ ᱟᱨᱚ ᱛᱤᱦᱮᱧ ᱜᱟᱯᱟ ᱫᱚ ᱟᱨᱚ ᱡᱟᱹᱥᱛᱤ ᱠᱚ ᱫᱚᱠᱟᱱ ᱫᱟ ᱞᱟᱦᱟ ᱛᱮᱫᱚ ᱩᱱᱟᱹᱜ ᱫᱚ ᱵᱟᱠᱚ ᱫᱚᱠᱟᱱᱮᱫ ᱛᱟᱦᱮᱸᱡ, ᱤᱧ ᱫᱚ ᱟᱫᱚ ᱩᱱᱟᱹᱜ ᱵᱟᱹᱧ ᱧᱮᱞᱼᱟ ᱤᱧ ᱫᱩᱧ ᱧᱮᱞ ᱟᱠᱟᱫᱟ ᱦᱟᱱᱮ ᱧᱤᱫᱟᱹ ᱵᱮᱲᱟᱧ ᱪᱟᱞᱟᱣ ᱠᱟᱱᱟ ᱟᱨᱤᱧ ᱦᱮᱡ ᱠᱟᱱᱟ᱾ ᱟᱫᱚ ᱩᱱᱟᱹᱜ ᱜᱟᱱ ᱫᱚ ᱤᱧ ᱫᱚ ᱵᱟᱹᱧ ᱧᱮᱞ ᱠᱟᱫᱟ ᱢᱮᱫ ᱛᱮᱫᱚ ᱵᱟᱹᱧ ᱧᱮᱞ ᱠᱟᱫᱟ᱾ ᱦᱚᱸᱚᱭ ᱫᱤᱱ ᱠᱟᱞᱚᱢ ᱫᱚᱠᱚ ᱞᱟᱹᱭᱮᱫ ᱛᱟᱦᱮᱱᱟ ᱟᱹᱰᱤ ᱟᱢᱫᱟ ᱠᱚ ᱟᱹᱜᱩᱞ ᱫᱟ ᱟᱵᱚᱣᱟᱜ ᱥᱟᱯᱟᱵ ᱠᱚ᱾
ᱟᱪᱪᱷᱟ ᱟᱪᱪᱷᱟ᱾
ᱧᱮᱞ ᱠᱟᱜ ᱨᱮᱦᱚᱸᱧ ᱩᱱᱟᱹᱜ ᱫᱚ ᱵᱟᱹᱧ ᱧᱮᱞ ᱟᱠᱟᱫᱟ᱾
ᱚ
ᱩᱱᱟᱹᱜ ᱞᱚᱠᱠᱷᱚ ᱠᱷᱮᱞ ᱠᱟᱛᱮᱜ ᱫᱚ
ᱟᱫᱚ ᱮᱱᱛᱮ ᱨᱮᱦᱚᱸ ᱞᱟᱹᱭ ᱨᱮᱦᱚ ᱪᱮᱫ ᱠᱚ ᱚᱱᱠᱟᱱᱟᱜ ᱫᱚᱠᱟᱱᱮᱢ ᱧᱮᱞ ᱞᱮᱫ ᱛᱟᱦᱮᱸ ᱚᱱᱟ ᱢᱟᱲᱟᱝ ᱨᱮ?
ᱦᱚᱨᱚᱜ ᱦᱚᱨᱚᱜ ᱵᱟᱸᱫᱮ ᱚᱱᱠᱟ ᱥᱟᱡᱽ ᱥᱟᱯᱟᱣ ᱚᱝᱠᱟ ᱡᱟᱦᱟᱸ ᱠᱩᱲᱤ ᱜᱤᱫᱽᱨᱟᱹ ᱠᱚ ᱥᱟᱡᱟᱜ ᱜᱮᱭᱟ ᱚᱱᱠᱟᱱᱟᱜ ᱟᱨ ᱦᱳᱭ ᱛᱷᱟᱨᱤ ᱵᱟᱴᱤ ᱳᱭ ᱚᱲᱟᱜ ᱥᱚᱝᱥᱟᱨᱮ ᱠᱟᱹᱢᱤ ᱞᱮᱠᱟ ᱡᱷᱚᱛᱚ ᱜᱮ᱾ ᱟᱨ ᱚᱱᱠᱟᱜᱮ ᱟᱫᱚ ᱩᱱᱟᱹᱜ ᱫᱚ ᱵᱟᱹᱧ ᱫᱤᱥᱟᱹᱭᱫᱟ᱾ ᱟᱨ ᱠᱟᱹᱴᱤᱡ ᱧᱚᱜ ᱜᱤᱧ ᱛᱮᱦᱮᱸ ᱠᱟᱱᱟ ᱛᱚ ᱟᱨᱤᱧ ᱪᱟᱞᱟᱣ ᱟᱠᱟᱱᱟ᱾ ᱫᱚᱢᱮ ᱵᱟᱨᱯᱮ ᱵᱚᱪᱷᱚᱨ ᱦᱳᱭ ᱠᱟᱱᱟ ᱛᱚᱠᱷᱚᱱᱤᱧ ᱪᱟᱞᱟᱣ ᱠᱟᱱᱟ᱾
ᱟᱪᱷᱟ ᱚᱸᱰᱮ
ᱧᱤᱫᱟᱹ ᱥᱮᱫ
ᱞᱟᱹᱭ ᱢᱮ᱾
ᱟᱰᱤ ᱫᱤᱱ ᱚᱸᱰᱮ ᱠᱤ ᱟᱸᱵᱚᱣᱟᱸᱜ ᱥᱟᱱᱛᱟᱲ ᱟᱲᱟ ᱟᱨ ᱡᱟᱦᱟᱸ ᱞᱟᱹᱭ ᱞᱟᱠᱪᱟᱨ ᱨᱮᱱᱟᱜ ᱡᱟᱦᱟᱸ ᱠᱤᱪᱷᱩ ᱡᱤᱱᱤᱥ ᱥᱮ ᱚ, ᱚ ᱨᱮᱱᱟᱜ ᱞᱟᱹᱠᱛᱤ ᱟᱱᱟᱜ ᱡᱤᱱᱤᱥ ᱠᱚ ᱚᱸᱰᱮ ᱧᱟᱢᱚᱜ ᱜᱮᱭᱟ?
ᱞᱟᱹᱠᱛᱤᱭᱟ ᱱᱟᱜ ᱡᱤᱱᱤᱥ ᱫᱚ ᱦᱳᱭ ᱛᱚ ᱡᱩᱫᱤ ᱧᱟᱢᱚᱜᱼᱟ᱾ ᱚᱱᱮ ᱟᱸᱜ ᱥᱟᱨ ᱠᱚ ᱚᱱᱟ ᱠᱚᱜᱮ ᱦᱚᱭᱵᱛᱚ ᱧᱟᱢᱚᱜ-ᱟ᱾ ᱛᱩᱢᱫᱟᱜ ᱴᱟᱢᱟᱠ ᱠᱚᱫᱚ ᱟᱸᱥᱟ ᱠᱚᱨᱮ ᱵᱟᱝ ᱧᱟᱢᱚᱜᱼᱟ᱾ ᱞᱟᱦᱟ ᱛᱮ ᱡᱚᱠᱷᱚᱱ ᱤᱧ ᱪᱟᱞᱟᱣ ᱞᱮᱱᱟ ᱛᱚᱠᱷᱚᱱ ᱫᱚ ᱵᱟᱹᱧ ᱠᱷᱤᱭᱟᱹᱞ ᱟᱠᱟᱫᱟ᱾
ᱱᱤᱭᱟᱹ ᱡᱚᱠᱷᱟᱹᱧ ᱧᱮᱞᱮᱫ ᱛᱟᱦᱮᱸᱫ ᱥᱳᱥᱟᱞ ᱢᱤᱰᱤᱭᱟ ᱨᱮ ᱚᱸᱰᱮ ᱠᱚᱠᱚ ᱞᱟᱜᱟᱜᱼᱟ ᱡᱮ ᱥᱮᱱᱴᱤ ᱯᱟᱛᱟ᱾ ᱟᱫᱚ ᱧᱮᱞᱮ ᱤᱧ ᱡᱮ ᱛᱩᱢᱫᱟᱜ ᱴᱟᱢᱟᱠ ᱠᱚᱠᱚ ᱟᱹᱜᱩᱣ ᱠᱟᱜᱟ, ᱢᱟᱱᱮ ᱥᱳᱥᱟᱹᱱ ᱧᱮᱞᱮᱜ ᱠᱚᱣᱟ ᱟᱫᱚ ᱚᱱᱟᱜᱤᱧ ᱠᱩᱞᱤ ᱡᱚᱝ ᱠᱟᱱᱟ ᱡᱮ ᱢᱟᱲᱟᱝ ᱛᱷᱩᱠᱮ ᱱᱚᱣᱟ ᱠᱚ ᱠᱚ ᱫᱚᱠᱟᱱ ᱵᱟᱲᱟ ᱞᱮᱜᱼᱟ?
ᱢᱟᱲᱟᱝ ᱛᱮᱫᱚ ᱵᱟᱠᱚ ᱫᱚᱠᱟᱱ ᱠᱟᱫᱟ ᱱᱚᱣᱟ ᱫᱚ ᱟᱨ ᱩᱭᱦᱟᱹᱨ ᱵᱟᱝ ᱦᱤᱡᱩᱜ ᱠᱟᱱᱟ ᱡᱮ ᱡᱩᱫᱤ ᱠᱚ ᱫᱚᱠᱟᱱ ᱟᱠᱟᱜ ᱜᱮᱭᱟ᱾ ᱩᱭᱦᱟᱹᱨ ᱵᱟᱝ ᱦᱳᱭᱳᱜ ᱠᱟᱱᱟ ᱟᱨ ᱚᱱᱮᱧ ᱞᱟᱹᱭᱟᱢ ᱠᱟᱱ ᱧᱤᱫᱟᱹ ᱵᱮᱲᱟᱧ ᱪᱟᱞᱟᱣ ᱞᱮᱱᱟ ᱥᱮ᱾ ᱟᱨ
ᱦᱮᱸ, ᱦᱮᱸ᱾
ᱟᱨ ᱧᱤᱫᱟᱹ ᱫᱚ ᱦᱟᱱᱮ ᱪᱟᱬ ᱦᱚᱸᱠᱚ ᱪᱟᱲᱚᱜᱼᱟ ᱟᱨ ᱟᱞᱮ ᱫᱚᱞᱮ ᱥᱟᱸᱜᱤᱧ ᱜᱮᱭᱟ ᱥᱮ᱾ ᱡᱚᱫᱤᱭᱳ ᱥᱳᱨ ᱨᱮᱢ ᱛᱟᱦᱮᱱᱟ ᱟᱫᱚ ᱜᱮ ᱜᱟᱹᱲᱤ ᱛᱮ ᱪᱟᱞᱟᱣ ᱦᱩᱭ ᱞᱮᱱᱟ᱾
ᱚ ᱦᱮᱸ ᱛᱚ ᱠᱟᱛᱷᱟ ᱢᱟ ᱠᱟᱱ ᱜᱮᱭᱟ ᱛᱟᱦᱚᱞᱮ ᱚᱸᱰᱮ ᱚᱱᱟ ᱟᱹᱰᱤ ᱠᱤᱪᱷᱩ ᱡᱤᱱᱤᱥ ᱜᱮ ᱧᱟᱢᱚᱜᱼᱟ ᱟᱵᱚᱣᱟᱜ ᱥᱟᱱᱛᱟᱲ ᱟᱜ ᱦᱚᱸ
ᱦᱩᱸ ᱧᱟᱢᱚᱜ ᱜᱮᱭᱟ ᱟᱨ ᱚᱲᱟᱜ ᱥᱚᱝᱥᱟᱨ ᱠᱚᱨᱮᱱᱟᱜ ᱚᱲᱟᱜ ᱥᱚᱝᱥᱟᱨ ᱨᱮᱱᱟᱜ ᱡᱚᱛᱚ ᱠᱤᱪᱷᱩ ᱧᱟᱢᱚᱜᱼᱟ
ᱚᱸᱰᱮ ᱪᱮᱠᱟ ᱟᱹᱰᱤ ᱟᱹᱰᱤ ᱥᱟᱺᱜᱤᱧ ᱠᱷᱚᱱᱟᱜ ᱦᱚᱲ ᱠᱚ ᱦᱤᱡᱩᱜ ᱜᱮᱭᱟ ᱚᱸᱰᱮ ᱡᱷᱟᱹᱱᱴᱤ ᱯᱟᱛᱟ ᱨᱮ
ᱦᱳᱭ ᱦᱤᱡᱩᱜ ᱜᱮᱭᱟ ᱠᱚ ᱠᱟᱨᱚᱱ ᱨᱮᱹᱞ ᱫᱷᱟᱨᱮ ᱨᱮᱹᱞ ᱫᱷᱟᱨᱮ ᱯᱟᱲᱟᱜ ᱠᱟᱱᱟ ᱟᱫᱚ ᱦᱤᱡᱩᱜ ᱜᱮᱭᱟ ᱠᱚ ᱡᱟᱦᱟᱸᱭ ᱨᱮᱹᱞ ᱥᱩᱨ ᱥᱩᱨ ᱜᱮᱭᱟ ᱠᱚ ᱩᱱᱠᱩ ᱦᱩᱠᱚ ᱦᱤᱡᱩᱜ ᱜᱮᱭᱟ
ᱚᱸᱰᱮ ᱨᱮᱞ ᱜᱟᱹᱰᱤ ᱥᱴᱮᱥᱚᱱ ᱥᱩᱨ ᱵᱟᱝ
ᱦᱩᱸ
ᱚ ᱛᱤᱱᱟᱹᱜ ᱥᱟᱺᱜᱤᱧᱟ ᱥᱴᱮᱥᱚᱱ ᱠᱷᱚᱱ
ᱵᱟᱭ ᱥᱟᱺᱜᱤᱧᱟᱭ ᱥᱴᱮᱥᱚᱱ ᱠᱷᱚᱱᱟᱜ ᱚᱱᱟ ᱡᱟᱯᱟᱜ ᱨᱮᱜᱮ ᱦᱩᱭᱩᱜᱼᱟ
ᱚ ᱛᱟᱞᱦᱮ ᱛᱚ ᱟᱹᱰᱤ ᱵᱚᱛ
ᱚᱱᱟ ᱫᱷᱟᱨᱮ ᱫᱷᱟᱨᱮ ᱚᱱᱟ ᱫᱷᱟᱨᱮ ᱫᱷᱟᱨᱮ ᱛᱮᱜᱮ ᱦᱩᱭᱩᱜᱼᱟ ᱚᱱᱟ ᱚᱱᱟ ᱥᱴᱮᱥᱚᱱ ᱠᱷᱚᱡ ᱚᱸᱰᱮ ᱨᱟᱥᱛᱟ ᱪᱟᱞᱟᱣ ᱟᱠᱟᱱᱟ ᱚᱸᱰᱮ ᱨᱟᱥᱛᱟ ᱟᱬᱜᱚᱭᱮᱱᱟ ᱚᱱᱟ ᱦᱟᱱᱟ ᱫᱷᱟᱨᱮ ᱚᱱᱟ ᱨᱟᱥᱛᱟ ᱠᱷᱚᱡ ᱜᱮ ᱦᱩᱭᱩᱜᱼᱟ
ᱚ ᱛᱟᱦᱟᱞᱮ
ᱵᱚᱞᱛᱮ ᱜᱮᱞᱮ ᱡᱟᱯᱟᱜ ᱨᱮᱜᱮ ᱦᱩᱭᱩᱜᱼᱟ ᱡᱟᱯᱟᱜ ᱨᱮᱜᱮ ᱦᱩᱭᱩᱜᱼᱟ ᱞᱟᱹᱭ ᱜᱟᱱᱚᱜᱼᱟ
ᱪᱟᱞᱟᱣ ᱥᱟᱱᱟ ᱠᱟᱱᱟ ᱚᱱᱟ ᱜᱮᱛᱚ ᱛᱟᱦᱚᱞᱮ ᱛᱮᱦᱮᱧ ᱜᱟᱯᱟ ᱦᱳᱭᱳᱜ ᱠᱟᱱ ᱜᱮᱭᱟ ᱫᱟᱞᱳ
ᱦᱮᱸ
ᱚᱰᱮ
ᱦᱩᱸ
ᱫᱟᱜ ᱠᱚᱨᱮᱱᱟᱜ ᱵᱮᱵᱚᱥᱛᱷᱟ ᱪᱮᱫ ᱞᱮᱠᱟ ᱢᱮᱱᱟᱜᱼᱟ ᱫᱟᱜ ᱠᱚ ᱧᱩ ᱫᱟᱜ ᱠᱚ ᱟᱱᱮ ᱴᱟᱝ ᱢᱮᱞᱟ ᱴᱟᱺᱰᱤ ᱨᱮᱫᱚ ᱯᱟᱛᱟ ᱴᱟᱺᱰᱤ ᱨᱮ ᱫᱟᱜ ᱵᱮᱵᱚᱥᱛᱷᱟ ᱠᱚ ᱫᱚ ᱪᱮᱫ ᱞᱮᱠᱟ ᱟᱨ ᱧᱮᱞ ᱵᱟᱲᱟ ᱦᱩᱭ ᱟᱠᱟᱱᱟ ᱮᱴᱟᱜ ᱠᱚᱨᱮ ᱱᱚᱝᱠᱟ ᱟᱱᱟᱴ ᱠᱚ ᱧᱮᱞ ᱵᱟᱲᱟᱜᱼᱟ ᱾ ᱚᱸᱰᱮ ᱠᱤ ᱚᱱᱠᱟ ᱫᱟᱜ ᱠᱚᱨᱮᱱᱟᱜ ᱟᱱᱟᱴ ᱢᱮᱱᱟᱜᱼᱟ
ᱟᱱᱟᱴ ᱫᱚ ᱩᱱᱟᱹᱜ ᱫᱚ ᱦᱟᱸᱜ ᱵᱟᱹᱧ ᱞᱟᱹᱭ ᱫᱟᱲᱮᱭᱟᱜ ᱛᱚᱵᱮᱱ ᱪᱮᱫᱟᱜ ᱚᱱᱮᱧ ᱞᱟᱹᱭᱟᱢ ᱠᱟᱱᱟ ᱧᱤᱫᱟᱹ ᱵᱮᱲᱟᱧ ᱪᱟᱞᱟᱣ ᱞᱮᱱᱟ ᱟᱨ ᱛᱟᱨᱯᱚᱨᱮ ᱾ ᱦᱳᱭ ᱵᱩᱡ ᱟᱠᱳ ᱡᱟᱦᱟᱭ ᱡᱷᱟᱹᱱᱴᱤ ᱵᱟᱡᱟᱨ ᱫᱚᱢᱮ ᱠᱚ ᱫᱟᱲᱟᱣ ᱠᱟᱜ ᱟ ᱩᱱᱠᱩ ᱠᱚ ᱵᱩᱡᱟ ᱾ ᱟᱨ ᱱᱤᱡᱮ ᱫᱚ ᱩᱱᱟᱹᱜ ᱚᱸᱰᱮ ᱫᱚ ᱵᱟᱝ ᱫᱟᱲᱟ ᱦᱳᱭ ᱠᱟᱱᱟ ᱡᱩᱫᱤᱭᱳ ᱪᱟᱞᱟᱣ ᱦᱳᱭ ᱠᱟᱱᱟ ᱾ ᱫᱚᱠᱟᱱ ᱨᱮ ᱫᱟᱜ ᱧᱮᱞ ᱦᱳᱭ ᱠᱟᱱᱟ ᱫᱚᱠᱟᱱ ᱠᱚᱨᱮᱜᱮ ᱾ ᱟᱨ ᱚᱱᱠᱟ ᱫᱚ ᱵᱟᱹᱧ ᱩᱭᱦᱟᱹᱨᱮᱜ ᱟ ᱡᱩᱫᱤᱭᱳ ᱢᱮᱱᱟᱜ ᱟ ᱾
ᱦᱮᱸ ᱯᱟᱴᱟ ᱴᱟᱺᱰᱤ ᱨᱮᱱᱟᱜ ᱠᱟᱛᱷᱟᱧ ᱞᱟᱹᱭᱮᱜ ᱟ ᱾ ᱯᱟᱛᱟ ᱴᱟᱺᱰᱤ ᱨᱮᱠᱤ ᱚᱱᱠᱟ ᱫᱟᱜ ᱨᱮᱱᱟᱜ ᱚᱱᱠᱟ ᱟᱱᱟᱴ ᱠᱚ ᱢᱮᱱᱟᱜ ᱟ᱾
ᱟᱫᱚ ᱫᱟᱜ ᱨᱮ ᱢᱮᱱᱟᱜ ᱚᱱᱟ ᱥᱳᱨ ᱨᱮ ᱫᱚᱠᱟᱱ ᱠᱚ ᱢᱮᱱᱟᱜ ᱟ ᱚᱱᱟ ᱫᱚᱠᱟᱱ ᱾ ᱥᱟᱶ ᱥᱟᱶ ᱛᱮᱜᱮ ᱟᱨᱦᱚ ᱵᱮᱥᱤ ᱠᱩ ᱫᱩᱲᱩᱵ ᱟ᱾
ᱟᱪᱪᱷᱟ ᱾
ᱚᱱᱮ ᱡᱟᱦᱟ ᱥᱮᱫ ᱨᱮ ᱚᱱᱮ ᱡᱟᱦᱟ ᱥᱮᱫ ᱨᱮ ᱟᱲᱚᱛ ᱠᱩ ᱫᱩᱲᱩᱵ ᱜᱮᱭᱟ ᱥᱮ ᱾ ᱚᱱᱟ ᱠᱚᱨᱮ ᱜᱮᱠᱚ ᱫᱩᱲᱩᱵ ᱟ ᱾
ᱚ ᱟᱪᱷᱟ ᱟᱨᱲᱚᱛ ᱢᱟᱱᱮ ᱟᱨᱚᱛ ᱪᱮᱜ ᱟᱨᱚᱛ ᱟᱨᱦᱚᱸ ᱪᱮᱜ ᱯᱮ ᱞᱟᱹᱭᱟ ᱟᱯᱮ
ᱤᱧ ᱫᱚ ᱩᱱᱟᱹᱜ ᱵᱟᱹᱧ ᱵᱟᱲᱟᱭᱟ ᱚᱱᱮ ᱥᱩᱫᱷᱩ ᱟᱹᱠᱨᱤᱧ ᱫᱳ ᱾
ᱦᱮᱜ ᱠᱟᱱᱟ ᱾
ᱩᱛᱩ ᱟᱱᱟᱡ ᱠᱳ ᱟᱱᱟᱡ ᱠᱳ ᱾
ᱦᱳᱭ ᱦᱳᱭ ᱾
ᱥᱟᱹᱜᱤᱧ ᱥᱟᱹᱜᱤᱧ ᱠᱳ ᱤᱫᱤᱭᱟ ᱢᱟᱱᱮ ᱯᱟᱹᱭᱠᱟᱹᱨ ᱠᱳ ᱤᱫᱤᱭᱟ ᱾
ᱦᱮᱸ ᱦᱮᱸ ᱾ ᱚ ᱦᱮᱸ ᱚᱱᱟ ᱫᱚ ᱟᱲᱚᱛ ᱫᱚᱞᱮ ᱞᱮᱭ ᱜᱮᱭᱟ ᱟᱞᱮ ᱦᱚᱸ ᱾ ᱟᱪᱪᱷᱟ ᱤᱧ ᱫᱩᱧ ᱫᱚ ᱯᱟᱪᱮᱫ ᱢᱟᱭᱟ ᱢᱮᱞᱟᱨᱮ ᱟᱲᱚᱛ ᱠᱟᱜ ᱟ ᱚᱱᱠᱟᱧ ᱢᱚᱱᱮ
ᱚᱱᱟ ᱡᱟᱦᱟ ᱥᱮᱫ ᱨᱮᱠᱚ ᱫᱩᱲᱩᱵ ᱟ ᱚᱱᱟᱱ ᱫᱷᱟᱨᱮ ᱨᱮᱜᱮ ᱠᱚ ᱫᱩᱲᱩᱵ ᱟ ᱾ ᱩᱱᱠᱩ ᱢᱮᱱᱟᱜ ᱡᱟᱦᱟ ᱯᱟᱛᱟ ᱾
ᱦᱮᱸ ᱦᱮᱸ᱾
ᱯᱟᱛᱟ ᱴᱟᱺᱰᱤ ᱚᱱᱟ ᱫᱷᱟᱨᱮ ᱫᱷᱟᱨᱮ ᱛᱮᱜᱮ ᱦᱩᱭᱩᱜ ᱟ ᱾
ᱟᱲᱚᱛ ᱫᱚ ᱚᱱᱟᱵᱚᱱ ᱵᱟᱲᱟᱭᱟ ᱡᱮ ᱯᱟᱛᱟ ᱵᱮᱜᱚᱨ ᱦᱚᱸ ᱦᱳᱭᱳᱜ ᱟ ᱚᱱᱟ ᱫᱚ ᱦᱮᱸ ᱠᱤᱱᱟᱹ ᱵᱮᱪᱟᱹ ᱞᱟᱹᱜᱤᱫ ᱦᱮᱸ ᱥᱮ ᱵᱟᱝ?
ᱦᱩᱸ ᱾
ᱵᱟᱝ ᱾
ᱟᱨ ᱵᱟᱨᱦᱮ ᱫᱤᱥᱚᱢ ᱪᱟᱞᱟᱜ ᱟ ᱚᱱᱟ ᱞᱟᱹᱜᱤᱫ ᱫᱚ ᱫᱚᱨᱠᱟᱨ ᱜᱮᱭᱟᱭ ᱾
ᱦᱮᱸ ᱦᱮᱸ ᱦᱮᱸ ᱳᱵᱳᱥᱳᱭ ᱚᱱᱛᱮᱱᱟᱜ ᱫᱟᱜ ᱚᱱᱟ ᱾ ᱥᱮ ᱡᱟᱦᱟ ᱥᱟᱯᱟᱵ ᱠᱟᱱ ᱥᱮ ᱪᱮᱫ ᱞᱮᱠᱟ ᱢᱟᱱᱮ? ᱚᱱᱟ ᱛᱮᱜᱮ ᱧᱟᱢᱜ ᱜᱮᱭᱟ ᱥᱮ ᱡᱟᱹᱥᱛᱤ ᱫᱟᱢ ᱚᱱᱛᱮ? ᱚᱱᱟ ᱠᱚ
ᱥᱟᱵ ᱠᱟᱜ ᱟᱢ ᱠᱟᱹᱴᱤᱡ ᱯᱟᱛᱟ ᱴᱟᱹᱱᱰᱤ ᱨᱮᱫᱚ ᱵᱮᱥᱤᱜ ᱜᱤᱭᱟ ᱾ ᱡᱩᱫᱤᱭᱳ ᱮᱢᱱᱤ ᱫᱳᱠᱟᱱ ᱨᱮ ᱠᱚᱢ ᱧᱚᱜ ᱮᱢ ᱧᱟᱢᱟ ᱟᱫᱚ ᱯᱟᱛᱟ ᱴᱟᱹᱱᱰᱤ ᱨᱮᱫᱚ ᱾ ᱵᱮᱥᱤ ᱫᱚ ᱵᱮᱥᱤᱜ ᱜᱤᱭᱟ ᱾ ᱟᱫᱚ ᱛᱮᱦᱤᱧ ᱜᱟᱯᱟ ᱫᱚ ᱟᱨᱦᱚ ᱵᱤᱥᱤᱭᱟᱠᱟᱱᱟ ᱫᱟᱢ ᱠᱳ ᱾ ᱫᱚᱢᱮ ᱠᱳ ᱮᱢᱟᱵᱳᱱ ᱠᱟᱱᱟ ᱛᱚ ᱫᱚᱢᱮ ᱯᱚᱭ ᱯᱩᱭᱥᱟᱹ ᱠᱚ ᱮᱢ ᱵᱟᱲᱟ ᱟᱵᱚᱱ ᱠᱟᱱᱟ ᱫᱚ ᱾ ᱫᱚᱢᱮ ᱵᱮᱥᱤᱭᱟ ᱠᱟᱱᱟ ᱡᱷᱚᱛᱚ ᱨᱮᱱᱟᱜ ᱫᱟᱢ ᱜᱮ ᱧᱮᱞ ᱦᱳᱭᱳᱜ ᱠᱟᱱᱟ ᱾
ᱦᱮᱸ ᱦᱮᱸ ᱦᱮᱸ ᱧᱮᱞᱚᱜ ᱠᱟᱱ ᱜᱤᱭᱟ ᱾ ᱱᱚᱣᱟ ᱟᱨ ᱥᱚᱞᱛᱚᱞᱟ ᱨᱮᱭᱟᱜ ᱫᱤᱥᱚᱢ ᱨᱮᱭᱟᱜ ᱡᱚᱢ ᱧᱩᱸ ᱦᱚᱨᱚᱜ ᱵᱟᱸᱫᱮ ᱮᱢᱟᱱ ᱛᱮᱱᱟᱜ ᱡᱟᱦᱟ ᱜᱮᱢ ᱾ ᱠᱨᱤᱧᱟᱢ ᱴᱟᱱᱴᱤ ᱫᱟᱢ ᱫᱚ ᱵᱟᱹᱲᱛᱤ ᱟᱠᱟᱱᱟ ᱵᱚᱱ ᱧᱮᱞᱮᱫ ᱜᱮᱭᱟ ᱵᱟᱝ ᱥᱮ
ᱴᱷᱮᱱ ᱚᱱᱟᱜᱮ ᱾
ᱪᱮᱫ ᱮᱢ
ᱯᱟᱛᱟ ᱴᱟᱺᱰᱤ ᱫᱚ ᱦᱚᱜ ᱚᱭ ᱯᱚᱭᱥᱟ᱾ ᱠᱚ ᱮᱢ ᱵᱟᱲᱟ ᱠᱟᱛᱮᱫ ᱫᱚ ᱟᱹᱣᱨᱤ ᱧᱮᱞ ᱦᱳᱭᱳᱜᱼᱟ ᱱᱚᱜᱼᱚᱭ ᱤᱭᱟᱹ ᱨᱮᱫᱚ ᱫᱚᱠᱟᱱ ᱠᱚᱨᱮ ᱫᱚ ᱦᱚᱜᱼᱚᱭ ᱵᱮᱥᱤᱭᱟᱠᱟᱱ ᱜᱮᱭᱟ ᱛᱚ ᱫᱟᱢ ᱠᱚ
ᱦᱮᱸ
ᱟᱨ ᱦᱚᱜᱼᱚᱭ ᱩᱛᱩ ᱵᱩᱞᱩᱝ ᱠᱚᱦᱚᱸ ᱵᱮᱥᱤᱜ ᱠᱟᱱᱟ
ᱟᱨ ᱛᱟᱦᱚᱞᱮ ᱟᱢ ᱱᱚᱝᱠᱟᱱᱟᱜ ᱟᱸ ᱯᱟᱛᱟ ᱠᱚ ᱟᱨᱦᱚᱸ ᱚᱱᱠᱟ ᱧᱮᱞ ᱪᱟᱞᱟᱣ ᱵᱟᱲᱟ ᱦᱩᱭ ᱟᱠᱟᱱᱟ ᱥᱮ ᱵᱟᱝ
ᱯᱟᱛᱟ ᱫᱚᱻ ᱚᱱᱠᱟ ᱫᱚ ᱵᱟᱝ ᱧᱮᱞ ᱦᱳᱭ ᱟᱠᱟᱱᱟ ᱥᱩᱫᱩ ᱟᱢᱵᱟᱵᱩᱛᱤ ᱟᱨ ᱚᱱᱟ ᱡᱷᱟᱹᱱᱴᱤ ᱯᱟᱼᱼ ᱛᱟ ᱜᱮ ᱧᱮᱞ ᱦᱳᱭ ᱟᱠᱟᱱᱟ ᱟᱫᱚ ᱯᱟᱛᱟ ᱢᱳᱫᱽᱫᱷᱮ ᱫᱚ
ᱟᱪᱪᱷᱟ ᱚᱢᱵᱚᱵᱩᱛᱤ ᱢᱮᱱ ᱛᱮᱫᱚ ᱚᱱᱮ ᱡᱟᱸᱦᱟ ᱠᱟᱱᱴᱷᱟᱲ ᱠᱚ ᱡᱚᱢᱟ ᱵᱟᱝ
ᱦᱳᱭ ᱠᱟᱱᱴᱷᱟᱲ ᱠᱚ ᱡᱚᱢᱟ ᱩᱞ ᱠᱚ ᱡᱚᱢᱟ
ᱱᱟᱯᱟᱭ ᱠᱟᱛᱷᱟ ᱟᱨ ᱡᱟᱦᱟᱸ ᱛᱤᱥ ᱟᱞᱮ ᱦᱚᱸ ᱱᱮᱛᱟ ᱞᱮ ᱯᱮ ᱚᱱᱟ ᱜᱮᱞᱮ ᱱᱮᱦᱚᱨᱚᱜᱼᱟ ᱦᱮᱸ ᱦᱮᱸ ᱚᱱᱟ ᱜᱮᱞᱮ ᱞᱟᱹᱭᱟ ᱞᱟᱹᱭ ᱟᱞᱮᱯᱮ ᱱᱷᱟᱜ ᱠᱟᱱᱴᱷᱟᱲ ᱡᱚᱢ ᱠᱚ ᱡᱚᱠᱷᱚᱱ ᱠᱚ ᱮᱫᱟ ᱡᱚᱢ ᱟᱯᱮ ᱦᱮᱸ ᱥᱮ
ᱦᱳᱭ
ᱟᱪᱪᱷᱟ ᱴᱷᱤᱠ ᱜᱤᱭᱟ ᱛᱟᱦᱚᱞᱮ ᱯᱚᱨᱮ ᱨᱚᱯᱚᱲ ᱦᱩᱭᱩᱜᱼᱟ
ᱦᱚᱭ